ᱢᱠᱮ
ᱦᱮᱸ ᱜᱚᱝᱠᱮ ᱞᱟᱹᱭ ᱵᱤᱱ
ᱦᱚᱸ ᱟᱫᱚ ᱱᱟᱯᱟᱭ ᱜᱮ ᱢᱮᱱᱟᱜ ᱵᱤᱱᱟ ᱛᱚ?
ᱦᱮᱸ ᱢᱚᱴᱟᱢᱩᱴᱤ ᱱᱟᱯᱟᱭ ᱜᱮ᱾ ᱟᱹᱵᱤᱱ ᱫᱚ ᱪᱮᱫ ᱞᱮᱠᱟ ᱢᱮᱱᱟᱜ ᱵᱤᱱᱟ?
ᱟᱹᱞᱤᱧ ᱫᱚ ᱦᱚᱜᱼᱚᱭ ᱱᱚᱸᱰᱮ ᱚᱲᱟᱜ ᱨᱮᱜᱮ ᱜᱤᱛᱤᱡ ᱵᱟᱲᱟ ᱠᱟᱱᱟᱞᱤᱧ᱾ ᱚᱲᱟᱜ ᱨᱮᱫᱚ ᱵᱟᱝ-ᱟ ᱢᱟᱱᱮ ᱟᱹᱞᱤᱧ ᱫᱚ ᱠᱟᱹᱴᱤᱡ ᱵᱟᱦᱨᱮ ᱨᱮᱞᱤᱧ ᱛᱟᱦᱮᱱᱟ, ᱟᱫᱚ ᱦᱳᱭ ᱚᱸᱰᱮ ᱜᱮ ᱠᱟᱹᱴᱤᱡ ᱜᱤᱛᱤᱡ ᱵᱟᱲᱟ ᱟᱠᱟᱞᱤᱧ ᱱᱤᱛᱚᱜ ᱫᱚ ᱠᱟᱹᱢᱤ ᱠᱚᱦᱚᱸ ᱵᱟᱹᱱᱩᱜ ᱟᱹᱱᱤᱡ ᱡᱟᱦᱟᱱᱟᱜ᱾
ᱦᱮᱸ
ᱟᱫᱚ ᱟᱨ ᱪᱤᱫ ᱦᱚᱜᱼᱚᱭ ᱟᱨ ᱨᱤᱢᱤᱞ ᱨᱤᱢᱤᱞ ᱨᱤᱢᱤᱞ ᱠᱟᱭ ᱛᱚ᱾
ᱦᱮᱸ
ᱟᱫᱚ ᱟᱨ ᱨᱤᱢᱤᱞ ᱨᱮᱫᱚ ᱠᱟᱹᱴᱤᱡ ᱜᱤᱛᱤᱡ ᱦᱚᱸ ᱥᱟᱱᱟ ᱜᱮᱭᱟ ᱟᱨ ᱪᱮᱫ ᱵᱮᱱ ᱪᱤᱠᱟᱹᱭᱟ᱾
ᱦᱮᱸᱛᱚ ᱫᱟᱜ ᱞᱮᱫᱟᱭ ᱟᱯᱮ ᱥᱮᱫ?
ᱵᱟᱝ-ᱟ ᱤᱱᱠᱟᱹ ᱨᱤᱢᱤᱞ ᱜᱮ ᱨᱤᱢᱤᱞ ᱠᱟᱜᱟᱭ ᱫᱟᱜ ᱫᱚ ᱵᱟᱭ ᱫᱟᱜ᱾ ᱮᱢᱱᱤ ᱡᱷᱤᱯᱤᱨ ᱡᱷᱤᱯᱤᱨ ᱠᱟᱹᱴᱤᱡ ᱫᱟᱜ ᱠᱚ ᱧᱩᱨ ᱵᱟᱲᱟᱭᱮᱫ ᱛᱟᱦᱮᱸᱫᱼᱟ᱾
ᱚ
ᱵᱟᱝᱠᱷᱟᱱ ᱫᱚ ᱤᱱᱠᱟᱹ ᱫᱚ ᱵᱟᱝᱟ ᱩᱱᱟᱹᱜ ᱫᱚ ᱵᱟᱭ ᱫᱟᱜ ᱮᱜᱼᱟ᱾
ᱛᱟᱯᱚᱨ ᱪᱮᱫ ᱞᱮᱠᱟ ᱢᱮᱱᱟᱜ ᱵᱤᱱᱟ?
ᱦᱚᱸ ᱱᱟᱯᱟᱭ ᱜᱮ ᱱᱟᱯᱟᱭ ᱜᱮ᱾ ᱟᱫᱚ ᱜᱚᱢ ᱦᱚᱸ ᱟᱫᱚ ᱞᱟᱹᱭ ᱟᱹᱧ ᱜᱚᱢᱠᱮ ᱛᱚᱵᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱜᱼᱟ?
ᱟᱯᱟᱛᱚᱛᱚ ᱚᱲᱟᱜ ᱠᱚᱨᱮ ᱜᱮ ᱦᱚᱸᱜᱼᱚᱭ ᱚᱭᱮᱫᱟᱨ ᱠᱚᱦᱚᱸ ᱠᱷᱟᱨᱟᱯ ᱜᱮᱭᱟ ᱦᱚᱸᱜᱼᱚᱭ ᱜᱤᱛᱤᱡ ᱵᱟᱲᱟ ᱦᱩᱭᱩᱜ ᱠᱟᱱᱟ ᱫᱩᱲᱩᱵ ᱦᱩᱭ ᱟᱠᱟᱱᱟ ᱱᱤᱛᱚᱜ ᱫᱚ ᱟᱯᱟᱫᱚᱛᱚ᱾
ᱚ ᱟᱪᱪᱷᱟ ᱟᱪᱪᱷᱟ ᱜᱚᱝ ᱜᱚᱝᱠᱮ ᱫᱟᱜ ᱫᱤᱱ ᱢᱟ ᱥᱮᱴᱮᱨᱚᱜ ᱠᱟᱱᱟ ᱢᱟᱱᱮ ᱥᱮᱴᱮᱨ ᱵᱚᱞᱛᱮ ᱯᱩᱨᱟᱹ ᱦᱮᱡ ᱩᱛᱟᱹᱨ ᱠᱟᱱ ᱜᱮᱭᱟ᱾
ᱦᱮᱸ ᱛᱚ ᱦᱮᱡ ᱩᱛᱟᱹᱨ ᱟᱠᱟᱱᱟ᱾
ᱟᱜ ᱟᱫᱚ ᱱᱤᱭᱟᱹ ᱫᱟᱜ ᱫᱤᱱ ᱠᱚᱨᱮ ᱯᱷᱩᱴᱵᱚᱞ ᱠᱷᱮᱞᱳᱰ ᱠᱚ ᱦᱩᱭᱩᱜ ᱜᱮᱭᱟ ᱛᱚ? ᱟᱯᱮ ᱚᱱᱛᱮ ᱦᱩᱭ ᱵᱟᱲᱟᱜ-ᱟ ᱥᱮ ᱵᱟᱝᱼᱟ?
ᱦᱮᱸ ᱦᱩᱭ ᱵᱟᱲᱟᱜ ᱜᱮᱭᱟ ᱟᱨ ᱱᱚᱜ ᱚᱭ ᱠᱤᱪᱷᱩ ᱫᱤᱱ ᱠᱷᱟᱱ ᱜᱮ ᱢᱤᱫᱴᱟᱝ ᱯᱷᱩᱴᱵᱚᱞ ᱠᱷᱮᱞ ᱢᱮᱱᱟᱜᱼᱟ᱾
ᱚ ᱟᱵᱤᱱ ᱠᱷᱮᱞ ᱵᱟᱲᱟᱭ ᱜᱮᱭᱟᱵᱤᱱ?
ᱦᱮᱸ ᱯᱷᱩᱴᱵᱚᱞ ᱠᱚ ᱠᱷᱮᱞ ᱵᱟᱲᱟ ᱦᱩᱭᱩᱜ ᱜᱮᱭᱟ᱾
ᱚ ᱟᱪᱪᱷᱟ ᱟᱪᱪᱷᱟ ᱛᱚᱵᱮ ᱜᱚᱝᱠᱮ ᱟᱯᱮ ᱚᱱᱛᱮ ᱨᱚᱦᱚᱭ ᱠᱚᱯᱮ ᱟᱨᱟᱢᱵᱚ ᱠᱮᱜᱼᱟ ᱥᱮ ᱵᱟᱝᱼᱟ?
ᱨᱚᱦᱚᱭ ᱵᱟᱝ ᱜᱮ ᱦᱚᱜ ᱚᱭ ᱛᱚᱞᱟ ᱠᱚ ᱜᱤᱰᱤᱭ ᱮᱫᱟ ᱠᱚ ᱱᱮᱜ ᱮ᱾
ᱚ ᱟᱪᱪᱷᱟ ᱟᱪᱪᱷᱟ, ᱟᱫᱚ ᱟᱯᱮ ᱚᱱᱛᱮ ᱫᱚ ᱪᱮᱫ ᱠᱚᱯᱮ ᱨᱚᱦᱚᱭᱟ ᱜᱚᱝᱠᱮ?
ᱟᱞᱮ ᱱᱚᱛᱮ ᱫᱚ ᱦᱩᱭᱩᱜ ᱟᱹᱰᱤ ᱡᱷᱚᱛᱚ ᱜᱮ ᱡᱷᱚᱛᱚ ᱞᱮᱠᱟᱱᱟᱜ ᱥᱚᱵᱽᱡᱤ ᱜᱮᱠᱚ ᱨᱚᱦᱚᱭᱟ, ᱦᱳᱲᱩ ᱠᱚ ᱨᱚᱦᱚᱭ ᱜᱮᱭᱟ᱾ ᱥᱚᱥᱟ, ᱵᱚᱨᱵᱚᱴᱤ, ᱦᱩᱸ ᱢᱟᱹᱨᱤᱪ ᱛᱟᱨᱯᱚᱨᱮ ᱡᱷᱚᱛᱚ ᱨᱚᱠᱚᱢᱟᱜ ᱥᱚᱵᱽᱡᱤ ᱜᱮ ᱡᱷᱤᱸᱜᱟᱹ ᱵᱮᱸᱜᱟᱲ, ᱠᱩᱸᱫᱽᱨᱤ, ᱯᱚᱴᱚᱞ
ᱚ ᱟᱪᱪᱷᱟ ᱟᱪᱪᱷᱟ ᱟᱪᱪᱷᱟ ᱵᱟᱝ ᱟᱞᱮ ᱱᱚᱛᱮ ᱫᱚ ᱚᱱᱟ, ᱯᱟᱲ ᱫᱷᱟᱨᱮ ᱠᱚᱜᱮ ᱚᱱᱟ ᱤᱡᱟᱹ ᱠᱚᱫᱚ ᱠᱚ ᱪᱟᱥᱟ ᱟᱞᱩ ᱵᱮᱸᱜᱟᱲ ᱱᱤᱭᱟᱹ ᱠᱚᱫᱚ ᱠᱤᱱᱛᱩ ᱟᱞᱮ ᱫᱚ ᱟᱞᱮ ᱫᱚ ᱯᱟᱲ ᱫᱷᱟᱨᱮ ᱫᱚ ᱵᱟᱝ ᱟ ᱛᱚ ᱟᱫᱚ ᱟᱞᱮ ᱫᱚ ᱦᱩᱲᱩ ᱜᱮᱞᱮ ᱥᱩᱫᱷᱩ ᱨᱚᱦᱚᱭ ᱟᱞᱮ᱾
ᱥᱩᱫᱷᱩ ᱦᱩᱲᱩ ᱜᱮ ᱵᱟᱝ?
ᱦᱳᱭ ᱟᱨ ᱟᱥᱟᱲ ᱵᱚᱸᱜᱟ ᱢᱟᱱᱮ ᱢᱟ ᱱᱤᱭᱟᱹ ᱢᱟ ᱫᱟᱜ ᱫᱤᱱ ᱦᱩᱲᱩ ᱜᱮ ᱡᱷᱚᱛᱚ ᱜᱚᱴ, ᱜᱚᱴᱟ ᱫᱤᱠ ᱜᱮ ᱦᱩᱲᱩ ᱜᱮᱠᱚ ᱨᱚᱦᱚᱭᱟ᱾
ᱚ ᱟᱯᱮ ᱥᱮᱫ ᱨᱚᱦᱚᱭ ᱫᱟᱠᱚ ᱥᱮ ᱵᱟᱝ?
ᱦᱚᱸ ᱱᱤᱛ ᱦᱚᱸ ᱟᱨᱮ ᱟᱞᱮ ᱥᱮᱫ ᱫᱚ ᱛᱚᱲᱟ ᱫᱚ ᱟᱞᱤᱞᱮ ᱟᱣᱨᱤ ᱞᱮ ᱜᱤᱰᱤᱭᱟ᱾
ᱦᱮᱸ,
ᱛᱚᱲᱟ ᱜᱤᱲᱤ ᱟᱨᱟᱢᱵᱷᱚ ᱦᱩᱭᱩᱜᱼᱟ ᱱᱟᱜ᱾ ᱢᱟᱱᱮ ᱮᱭᱛᱚ ᱦᱚᱜ ᱚᱭ ᱫᱟᱜ ᱢᱟ ᱵᱟᱭ ᱫᱟᱜ ᱜᱮᱭᱟ ᱨᱤᱢᱤᱞ ᱛᱮᱫ, ᱨᱤᱢᱤᱞ ᱟᱜ ᱠᱟᱱᱟᱭ ᱟᱫᱚ ᱡᱷᱤᱯᱤᱨ ᱡᱷᱤᱯᱤᱨ ᱫᱟᱜ ᱮ ᱦᱚᱞᱟ ᱢᱟᱦᱫᱮᱨ ᱫᱟᱜ ᱠᱮᱫ ᱟᱭ᱾ ᱦᱟᱱᱮ ᱫᱚᱢᱮ ᱦᱚᱭ ᱠᱟᱭ ᱫᱚᱢᱮ ᱠᱟᱲᱟ ᱠᱩᱲᱩ ᱠᱮᱜ ᱟᱭ ᱦᱟᱱᱮ ᱡᱚᱞᱚᱠ ᱠᱮᱜ ᱟᱭ᱾ ᱠᱤᱱᱛᱩ ᱫᱟᱜ ᱜᱮ ᱵᱟᱱᱩᱜ ᱟᱹᱱᱤᱡ᱾ ᱟᱫᱚ ᱚᱱᱟ ᱫᱚ ᱤᱱᱠᱟᱹ ᱞᱮᱱᱠᱷᱟᱱ ᱫᱚ ᱪᱤᱠᱛᱮ ᱦᱩᱭᱩᱜᱼᱟ᱾ ᱢᱟᱱᱮ ᱛᱚᱲᱟ, ᱛᱚᱢᱟᱨ ᱥᱤ ᱠᱷᱟᱹᱛᱤᱨ ᱥᱤ ᱠᱷᱟᱹᱛᱤᱨ ᱢᱟ ᱛᱚᱢᱟᱨ ᱫᱟᱜ ᱫᱚᱨᱠᱟᱨ ᱥᱮ? ᱵᱤᱱᱟᱹ ᱫᱟᱜ ᱛᱮᱫᱚ ᱪᱮᱫ ᱞᱮᱠᱟᱢ ᱥᱤᱭᱟ?
ᱦᱮᱸ ᱛᱚ᱾
ᱟᱨ ᱵᱟᱝ ᱥᱤ ᱞᱮᱱᱠᱷᱟᱱ ᱦᱚᱸ ᱛᱚᱲᱟ ᱪᱮᱫᱠᱟᱢ ᱨᱚᱦᱚᱭᱟ᱾
ᱦᱮᱸ ᱛᱚ᱾
ᱟᱫᱚ ᱚᱱᱟᱜᱮ ᱚᱱᱟ ᱫᱟᱜ ᱞᱟᱹᱜᱤᱫ ᱜᱮ ᱟᱞᱮ ᱫᱚ ᱛᱟᱺᱜᱤ ᱠᱟᱜᱼᱟ ᱞᱮ᱾ ᱛᱤᱥᱚᱜ ᱫᱟᱜ ᱦᱤᱡᱩᱜ ᱠᱟᱱᱟ᱾ ᱪᱟᱸᱫᱚ ᱵᱚᱸᱜᱟ ᱦᱚᱸ, ᱫᱟᱜ ᱦᱚᱸ ᱵᱟᱭ ᱪᱮᱫ ᱨᱟᱹᱜᱤ ᱠᱟᱱᱟᱭ ᱥᱮ ᱪᱮᱫ ᱪᱤᱠᱟᱹ ᱠᱟᱱᱟᱭ ᱪᱟᱸᱫᱳ ᱵᱚᱸᱜᱟ? ᱫᱟᱜ ᱜᱮ ᱵᱟᱭ ᱫᱟᱜ ᱦᱚᱪᱚᱭᱮᱫᱼᱟ᱾
ᱦᱮᱸ ᱫᱟᱜ ᱜᱮ ᱵᱟᱹᱱᱩᱜᱼᱟ᱾ ᱟᱨ ᱟᱯᱮ ᱥᱮᱫ ᱨᱮᱱᱟᱜ ᱨᱚᱲ ᱟᱨ ᱟᱞᱮ ᱥᱮᱫ ᱨᱮᱱᱟᱜ ᱨᱚᱲ ᱫᱚ ᱠᱟᱹᱴᱤᱡ ᱵᱷᱮᱜᱟᱨ ᱧᱚᱜ ᱜᱮᱭᱟ ᱡᱟᱧ ᱢᱚᱱᱮᱭᱮᱫᱟ?
ᱟᱪᱪᱷᱟ ᱟᱯᱮ ᱟᱯᱮ ᱥᱮᱫ ᱞᱮᱠᱟ ᱫᱚ ᱪᱮᱫ ᱞᱮᱠᱟ ᱯᱮ ᱨᱚᱲᱟ ᱜᱚᱝᱠᱮ?
ᱟᱞᱮ ᱥᱮᱫ ᱫᱚ ᱦᱚᱸᱜᱼᱚᱭ ᱡᱮᱢᱚᱱ ᱟᱞᱮ ᱫᱚᱞᱮ ᱞᱟᱹᱭᱮᱜᱼᱟ, ᱦᱳᱲᱳ ᱨᱮᱱᱟᱜ ᱫᱚ ᱛᱚᱞᱟ ᱞᱮ ᱞᱟᱹᱭᱮᱫᱼᱟ ᱟᱯᱮ ᱫᱚ ᱛᱚᱲᱟ ᱯᱮ ᱞᱟᱹᱭᱮᱫᱼᱟ᱾
ᱦᱳᱭ᱾
ᱠᱟᱹᱴᱤᱡ ᱵᱷᱮᱜᱟᱨ ᱧᱚᱜ ᱜᱮᱭᱟ᱾
ᱦᱳᱭ ᱦᱳᱭ᱾
ᱟᱞᱮᱫᱚ ᱵᱮᱸᱜᱟᱲ ᱞᱮ ᱞᱮᱭᱮᱫᱟ ᱟᱯᱮ ᱫᱚ ᱵᱮᱸᱜᱟᱲ ᱥᱮ ᱪᱮᱫ ᱯᱮ ᱞᱟᱹᱭᱮᱫᱼᱟ?
ᱦᱳᱭ ᱟ ᱟᱞᱮ ᱦᱚᱸ ᱵᱮᱸᱜᱟᱲ ᱜᱮᱞᱮ ᱞᱟᱹᱭ ᱜᱮᱭᱟ᱾
ᱠᱟᱹᱴᱤᱡ ᱟᱨᱠᱤ ᱵᱷᱮᱜᱟᱨ ᱧᱚᱜ ᱜᱮᱭᱟ ᱵᱟᱝ?
ᱦᱳᱭ ᱵᱮᱸᱜᱟᱲ ᱜᱮᱞᱮ ᱞᱟᱹᱭᱟ ᱟᱞᱩ ᱵᱮᱸᱜᱟᱲ ᱴᱟᱢᱟᱴᱩ,
ᱚ, ᱛᱟᱦᱚᱞᱮ ᱚᱢᱵᱚᱵᱚᱛᱤ ᱫᱚ ᱪᱮᱫ ᱞᱮᱠᱟ ᱦᱳᱭᱱᱟ᱾
ᱦᱮᱸ?
ᱚᱢᱵᱚᱵᱚᱛᱤ ᱫᱚ ᱪᱮᱫ ᱞᱮᱠᱟ ᱦᱩᱭᱱᱟ ᱠᱟᱱᱴᱷᱟᱲ
ᱜᱚᱝᱠᱮ ᱚᱢᱵᱚᱵᱚᱛ ᱛᱤ ᱦᱚᱸ ᱵᱷᱟᱜᱤ ᱜᱮ ᱠᱤᱱᱛᱩ ᱦᱩᱭ ᱢᱟ ᱦᱩᱭᱮᱱᱟ᱾ ᱠᱷᱟᱱᱴᱷᱟᱲ ᱦᱚᱸ ᱡᱚᱢ ᱵᱟᱞᱤᱧ ᱧᱟᱢ ᱞᱮᱫ-ᱟ᱾ ᱥᱮ ᱡᱟᱦᱟᱱᱟᱜ ᱥᱩᱠᱨᱤ ᱡᱤᱞ ᱠᱚᱦᱚᱸ ᱯᱤᱴᱷᱟᱹ ᱵᱟᱞᱤᱧ ᱧᱟᱢ ᱞᱮᱜᱼᱟ᱾
ᱦᱮᱸ ᱛᱚ᱾
ᱟᱫᱚ ᱵᱟᱦᱨᱮ ᱨᱮ ᱢᱮᱱᱟᱜ ᱞᱤᱧᱟ ᱛᱚ ᱟᱨ ᱚᱠᱟᱨᱮ ᱚᱱᱟ ᱠᱚᱫᱚ ᱡᱚᱢ ᱵᱤᱱ ᱧᱟᱢᱟ? ᱟᱫᱚ ᱱᱚᱰᱮ ᱡᱟᱦᱟᱸ ᱨᱮᱞᱮ ᱛᱟᱦᱮᱱᱟ᱾ ᱚᱸᱰᱮ ᱫᱚ ᱠᱟᱱᱴᱷᱟᱲ ᱫᱟᱲᱮ ᱫᱚᱢᱮ ᱢᱮᱱᱟᱜᱼᱟ᱾
ᱦᱮᱸ᱾
ᱠᱤᱱᱛᱩ ᱵᱤᱞᱤ ᱟᱹᱣᱨᱤ ᱵᱤᱞᱤᱜᱼᱟ ᱟᱨ ᱵᱤᱞᱤ ᱠᱟᱱᱟ ᱥᱮ ᱥᱮ ᱵᱟᱝᱼᱟ ᱚᱸᱱᱰᱮ ᱥᱟᱵ ᱦᱚᱸ ᱵᱟᱞᱮ ᱥᱟᱵ ᱵᱟᱲᱟᱭᱟ, ᱛᱩᱱᱩᱢ ᱦᱚᱸ ᱵᱟᱞᱮ ᱛᱩᱱᱩᱢ ᱵᱟᱲᱟᱭᱟ᱾ ᱟᱫᱚ ᱤᱱᱠᱟᱹ ᱜᱮ ᱢᱮᱱᱟᱜᱼᱟ᱾ ᱠᱟᱱᱴᱷᱟᱲ ᱫᱚ ᱡᱚᱢ ᱫᱚ ᱡᱚᱢ ᱥᱟᱱᱟ ᱠᱟᱱᱟ᱾ ᱟᱫᱚ ᱟᱵᱤ ᱟᱹᱵᱤᱱᱟᱜ ᱫᱚ ᱪᱮᱫ ᱞᱮᱠᱟ ᱵᱤᱱ ᱠᱟᱴᱟ ᱠᱮᱜᱼᱟ, ᱚᱢᱟᱵᱚᱛᱤ? ᱞᱮᱭ ᱵᱤᱱ?
ᱢᱚᱴᱟᱢᱩᱴᱤ ᱫᱚᱢᱮ ᱚᱲᱟᱜ ᱨᱮᱫᱚ ᱠᱟᱱᱴᱷᱟᱲ ᱠᱚᱠᱚ ᱡᱚᱢᱮᱫᱼᱟ, ᱟᱹᱞᱤᱧ ᱫᱚ ᱡᱚᱢ ᱜᱮ ᱵᱟᱹᱞᱤᱧ ᱡᱚᱢᱟ ᱠᱟᱱᱴᱷᱟᱲ ᱠᱚᱜᱮ᱾ ᱡᱮᱞ ᱦᱟᱹᱠᱩ, ᱚᱱᱟ ᱠᱚᱜᱮ ᱡᱚᱢ ᱵᱟᱲᱟ ᱦᱩᱭᱩᱜ ᱠᱟᱱᱟ᱾
ᱠᱟᱱᱴᱷᱟᱲ ᱦᱚᱸ ᱛᱤᱱᱟᱹᱜ ᱵᱤᱱ ᱡᱚᱢᱟ ᱵᱟ᱾
ᱦᱮᱸ᱾
ᱱᱩᱱᱟᱹᱜ ᱥᱤᱵᱤᱞ ᱢᱚᱪᱟ ᱨᱮ ᱵᱟᱝ ᱵᱚᱞᱚᱱᱟ᱾
ᱦᱮᱸ ᱦᱮᱸ ᱮᱠᱟᱞ ᱜᱮ ᱵᱟᱝ᱾ ᱩᱞ ᱡᱤᱱᱤᱥ ᱫᱚᱞᱤᱧ ᱡᱚᱢ ᱫᱟᱲᱮᱭᱟᱜᱼᱟ᱾ ᱠᱤᱱᱛᱩ ᱠᱟᱱᱴᱷᱟᱲ ᱫᱚ ᱵᱟᱹᱞᱤᱧ ᱡᱚᱢ ᱫᱟᱲᱮᱭᱟᱜᱼᱟ᱾
ᱟᱪᱪᱷᱟ ᱟᱪᱪᱷᱟ᱾ ᱢᱟᱱᱮ ᱥᱤᱵᱤᱞ ᱡᱤᱱᱤᱥ ᱫᱚ ᱵᱟᱝ ᱡᱚᱢ ᱥᱟᱱᱟ ᱵᱤᱱᱟ ᱟᱨ ᱪᱮᱫ? ᱚᱻ ᱥᱩᱠᱨᱤ ᱡᱤᱞ ᱠᱚᱵᱤᱱ ᱡᱚᱢ ᱜᱮᱭᱟ?
ᱥᱩᱠᱨᱤ ᱡᱤᱞ ᱠᱚᱫᱚ ᱡᱚᱢ ᱦᱳᱭᱳᱜ ᱜᱮᱭᱟ᱾ ᱥᱩᱠᱨᱤ ᱡᱤᱞ ᱦᱚᱸᱠᱚ ᱠᱤᱨᱤᱧ ᱞᱮᱫ ᱜᱮᱭᱟ᱾
ᱚᱻ᱾ ᱱᱮᱛᱟᱨ ᱥᱩᱠᱨᱤ ᱥᱩᱠᱨᱤ ᱤᱧᱦᱚᱸ ᱥᱩᱠᱨᱤ ᱡᱤᱞ ᱡᱚᱢ ᱩᱰᱤ ᱫᱤᱱ ᱵᱟᱝ ᱦᱩᱭ ᱠᱟᱱ ᱛᱤᱧᱟ ᱥᱩᱠᱨᱤ ᱡᱤᱞ᱾ ᱡᱚᱢ ᱦᱩᱭᱩᱜᱼᱟ᱾ ᱥᱩᱠᱨᱤ ᱡᱤᱞ ᱚᱲᱟᱜ ᱪᱟᱞᱟ ᱞᱮᱱᱠᱷᱟᱱ ᱡᱚᱢ ᱢᱟ ᱡᱷᱚᱛᱚ ᱩᱰᱤ ᱜᱮ ᱠᱤᱪᱷᱩ ᱜᱮ ᱡᱚᱢ ᱥᱟᱱᱟ ᱠᱟᱱᱟ᱾ ᱠᱤᱱᱛᱩ ᱧᱟᱢ ᱨᱮᱥᱮᱫ ᱮᱢ ᱡᱚᱢᱟ ᱥᱮ ᱵᱟᱝ?
ᱦᱮᱸᱛᱚ, ᱦᱮᱸ᱾
ᱛᱟᱦᱚᱞᱮ ᱟᱹᱵᱤᱱ ᱫᱚ ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱛᱚ᱾ ᱟᱹᱞᱤᱧ ᱫᱚ ᱟᱹᱞᱤᱧ ᱫᱚ ᱟᱯᱟᱛᱚᱛᱚ ᱚᱲᱟᱜ ᱠᱚᱨᱮ ᱜᱮ ᱵᱮᱠᱟᱨ ᱜᱮ ᱱᱤᱭᱟᱹ ᱜᱷᱟᱹᱲᱤᱡ ᱫᱚ᱾
ᱚ, ᱟᱪᱪᱷᱟ ᱟᱪᱪᱷᱟ᱾
ᱟᱹᱵᱤᱱ ᱫᱚ ᱛᱟᱦᱚᱞᱮ ᱯᱷᱩᱴᱵᱚᱞ ᱠᱚᱫᱚ ᱵᱤᱱ ᱠᱷᱮᱞ ᱜᱮᱭᱟ ᱥᱮ ᱵᱟᱝ?
ᱦᱚᱸ ᱡᱟᱭᱦᱳᱠ ᱢᱟᱡᱷᱮ ᱥᱟᱡᱷᱮ ᱩᱱᱟᱹᱜ ᱫᱚ ᱵᱟᱹᱞᱤᱧ ᱠᱷᱮᱞ ᱜᱮᱭᱟ᱾ ᱡᱟᱭᱦᱳᱠ ᱠᱟᱹᱴᱤᱡ ᱠᱟᱹᱴᱤᱡ ᱞᱤᱧ ᱠᱷᱮᱞ ᱵᱟᱲᱟᱭᱟ ᱟᱨ ᱢᱟᱲᱟᱝ ᱥᱮᱫ ᱢᱟᱱᱮ ᱯᱟᱹᱦᱤᱞ ᱨᱮᱞᱤᱧ ᱠᱷᱮᱞ ᱵᱟᱲᱟᱭ ᱛᱟᱦᱮᱸᱱᱟ᱾ ᱱᱮᱛᱟᱨ ᱫᱚ ᱟᱫᱚ ᱤᱱᱠᱟᱹ ᱵᱟᱝ ᱠᱷᱮᱞ ᱵᱟᱲᱟᱭ ᱦᱩᱭᱩᱜᱼᱟ᱾ ᱠᱟᱹᱴᱤᱡ ᱢᱟᱱᱮ ᱠᱟᱹᱢᱤ ᱠᱚᱨᱮ ᱛᱟᱦᱮᱸ ᱦᱩᱭᱩᱜ ᱵᱟᱲᱟᱭᱚᱜᱼᱟ ᱛᱚ, ᱚᱱᱟ ᱠᱷᱟᱹᱛᱤᱨ ᱥᱚᱢᱚᱭ ᱠᱚ ᱵᱟᱝ ᱧᱟᱢ ᱠᱟᱛᱮ ᱠᱷᱟᱹᱛᱤᱨ ᱟᱫᱚ ᱠᱷᱮᱞ ᱠᱚᱫᱚ ᱱᱮᱛᱟᱨ ᱫᱚ ᱚᱱᱮ ᱢᱟᱡᱷᱮ ᱥᱟᱡᱷᱮ ᱠᱷᱮᱞ ᱵᱟᱲᱟ ᱦᱩᱭᱩᱜᱼᱟ ᱟᱨ ᱪᱮᱫ ᱛᱟᱞᱟ ᱛᱟᱞᱟ ᱠᱚᱨᱮ ᱥᱚᱢᱚᱭ ᱧᱟᱢ ᱞᱮᱱᱠᱷᱟᱱ ᱚᱠᱛᱚ ᱡᱩᱫᱤ ᱧᱟᱢ ᱠᱷᱟᱱ᱾
ᱦᱩᱸ᱾
ᱱᱤᱛᱚᱜ
ᱥᱮᱫ ᱫᱚ ᱦᱩᱭᱩᱜ ᱜᱮᱭᱟ ᱥᱮ ᱵᱟᱝ ᱯᱷᱩᱴᱵᱚᱞ ᱠᱷᱮᱞ ᱠᱚ?
ᱦᱮᱸ
ᱟᱹᱵᱤᱱ ᱥᱮᱫ ᱫᱚ ᱯᱷᱩᱴᱵᱚᱞ ᱠᱷᱮᱞ ᱠᱚ ᱦᱩᱭᱩᱜ ᱜᱮᱭᱟ ᱥᱮ ᱵᱟᱝ?
ᱦᱚᱸ ᱟᱞᱮ ᱥᱮᱫ ᱦᱚᱸ ᱯᱷᱩᱴᱵᱚᱞ ᱯᱷᱩᱴ ᱴᱮᱱᱤᱥ, ᱵᱷᱟᱹᱜᱤ ᱜᱮ ᱠᱷᱮᱞ ᱦᱩᱭᱩᱜᱼᱟ᱾ ᱢᱟᱱᱮ ᱥᱩᱠᱨᱤ ᱨᱮᱱᱟᱜ ᱞᱮ ᱠᱷᱮᱞᱟ ᱟᱞᱮ ᱫᱚ᱾
ᱥᱩᱠᱨᱤ ᱨᱮᱱᱟᱜ ᱵᱟᱝ, ᱟᱞᱮ ᱥᱮᱫ ᱫᱚ ᱥᱩᱠᱨᱤ, ᱥᱤᱢ, ᱵᱚᱭᱞᱟᱨ, ᱠᱷᱮᱞ ᱠᱚ ᱦᱩᱭᱩᱜ ᱜᱮᱭᱟ ᱵᱟᱝ?
ᱦᱳᱭ ᱢᱟᱱᱮ ᱵᱚᱭᱞᱟᱨ ᱦᱚᱸ ᱠᱷᱮᱞ ᱦᱩᱭᱩᱜᱼᱟ, ᱠᱤᱱᱛᱩ ᱱᱤᱭᱟᱹ ᱥᱩᱠᱨᱤ ᱠᱷᱮᱞ ᱫᱚ ᱮᱠᱫᱚᱢ ᱵᱚᱪᱷᱚᱨ ᱠᱮ ᱵᱚᱪᱷᱚᱨ
ᱦᱳᱭᱚᱜ ᱜᱮᱭᱟ ᱵᱟᱝ,
ᱦᱳᱭ
ᱵᱚᱪᱷᱚᱨ ᱠᱮ ᱵᱚᱪᱷᱚᱨ ᱦᱩᱭᱩᱜᱼᱟ᱾
ᱚ
ᱚᱱᱟ ᱜᱮ ᱥᱩᱠᱨᱤ ᱛᱟᱨᱯᱚᱨ ᱢᱤᱫ ᱠᱩᱭᱤᱱᱴᱟᱞ ᱜᱟᱱ ᱥᱩᱠᱨᱤ ᱛᱟᱯᱚᱨ ᱱᱤᱝᱠᱟᱹ ᱥᱩᱠᱨᱤ ᱜᱮᱞᱮ ᱫᱚᱦᱚ ᱠᱚᱣᱟ ᱟᱨ ᱪᱮᱫ᱾ ᱟᱯᱮ ᱚᱱᱛᱮ ᱫᱚ ᱥᱩᱠᱨᱤ ᱨᱮᱱᱟᱜ ᱠᱷᱮᱞ ᱦᱳᱭᱳ ᱜᱮᱭᱟ ᱜᱚᱢᱠᱮ?
ᱵᱤᱨᱟᱴ ᱦᱩᱭᱩᱜ ᱜᱮᱭᱟ ᱱᱚᱛᱮ ᱫᱚ ᱥᱩᱠᱨᱤ ᱠᱷᱮᱞ ᱫᱚ ᱫᱚᱢᱮ ᱦᱩᱭᱩᱜ ᱜᱮᱭᱟ᱾
ᱚ
ᱢᱟᱨᱟᱝ ᱢᱟᱨᱟᱝ ᱠᱷᱮᱞ ᱦᱩᱭᱩᱜ ᱜᱮᱭᱟ᱾
ᱚ ᱟᱪᱪᱷᱟ ᱟᱪᱪᱷᱟ, ᱯᱟᱦᱤᱞ ᱟ ᱟᱞᱮ ᱚᱸᱰᱮ ᱢᱟᱱᱮ ᱟᱞᱮ ᱟᱹᱛᱩ ᱨᱮ ᱟᱨ ᱪᱮᱫ ᱟᱹᱰᱤ ᱢᱟᱱᱮ ᱥᱩᱠᱨᱤ ᱠᱷᱮᱞ ᱠᱚᱲᱟ ᱫᱚᱢᱮ ᱠᱚ ᱛᱟᱦᱮᱸ ᱞᱮᱱᱟ᱾
ᱦᱮᱸ
ᱱᱮᱛᱟᱨ ᱫᱚ ᱟᱞᱮ ᱠᱷᱮᱞ ᱫᱚ ᱠᱷᱮᱞ ᱦᱚᱪᱚᱭᱭᱟᱞᱮ ᱠᱤᱱᱛᱩ, ᱮᱴᱟᱜ ᱡᱟᱭᱜᱟ ᱠᱚᱨᱮ ᱪᱟᱞᱟ ᱞᱮᱱᱠᱷᱟᱱ ᱫᱟᱲᱮ ᱫᱚ ᱵᱟᱞᱮ ᱫᱟᱲᱭᱟᱜ ᱠᱟᱱᱟ, ᱯᱟᱹᱦᱤᱞ ᱮᱠᱫᱚᱢ ᱢᱟᱱᱮ ᱡᱟᱦᱟᱸᱭ ᱠᱚ ᱛᱟᱦᱮᱸ ᱞᱮᱱᱟ ᱠᱷᱮᱞ ᱠᱚᱲᱟ ᱠᱚ ᱩᱱᱠᱩ ᱫᱚ ᱢᱟᱱᱮ ᱪᱮᱫ ᱤᱧ ᱞᱟᱹᱭᱟ, ᱟᱹᱰᱤ ᱛᱟᱜᱽᱲᱟ ᱢᱟᱜᱽᱲᱟ ᱠᱚᱲᱟ ᱛᱟᱦᱮᱸ ᱞᱮᱱᱟ ᱠᱚ᱾ ᱮᱠᱫᱚᱢ ᱪᱮᱫ ᱤᱧ ᱞᱟᱹᱭᱟ᱾ ᱯᱩᱨᱟᱹ ᱡᱟᱸᱦᱟᱸ ᱨᱮᱠᱚ ᱠᱚ ᱪᱟᱞᱟᱜᱼᱟ, ᱥᱩᱠᱨᱤ ᱟᱹᱜᱩ ᱠᱟᱛᱮᱫ ᱯᱩᱨᱟᱹ ᱦᱤᱡᱩᱜᱼᱟ᱾ ᱟᱨ ᱟᱛᱩ ᱨᱮ ᱯᱩᱨᱟᱹ ᱥᱩᱠᱨᱤ ᱟᱜᱩ ᱢᱟᱱᱮ ᱯᱩᱨᱟᱹ ᱟᱛ ᱨᱮ ᱪᱟᱣᱞᱮ ᱨᱟᱠᱟᱵ ᱦᱩᱭᱩᱜ-ᱟ ᱟᱫᱚ ᱡᱷᱚᱛᱚ ᱦᱚᱲ ᱢᱮᱥᱟ ᱟᱛᱮ ᱮᱠᱫᱚᱢ ᱡᱩᱢᱤᱫ ᱟᱛᱮ ᱯᱩᱨᱟᱹ ᱩᱛᱩᱣᱟᱛᱮ ᱥᱩᱠᱨᱤ ᱡᱤᱞ ᱟᱨ ᱫᱟᱠᱟ ᱡᱮ ᱡᱤᱛᱟᱹᱣ ᱦᱮᱡ ᱟᱠᱟᱱᱟ ᱠᱚ ᱜᱤᱫᱽᱨᱟᱹ ᱠᱚ ᱟᱨ ᱱᱮᱛᱟᱨ ᱦᱮᱸ ᱤᱡᱮ ᱠᱚᱦᱚᱸ ᱵᱟᱝ ᱧᱟᱢᱚᱜ ᱠᱟᱱᱟ᱾ ᱱᱤᱛᱚᱜ ᱫᱟᱜ ᱫᱤᱱ ᱫᱟᱜ ᱫᱤᱱ ᱥᱮᱴᱮᱨ ᱠᱟᱱᱟ ᱱᱤᱛᱚᱜ ᱱᱷᱟᱜ ᱠᱷᱮᱹᱞ ᱟᱨᱟᱢᱵᱷᱚᱜ ᱛᱟᱞᱮᱭᱟ ᱱᱟᱜ᱾
ᱦᱮᱸ ᱟᱞᱮ ᱥᱮᱫ ᱦᱚᱸ ᱱᱮᱛᱟᱨ ᱜᱮ ᱠᱷᱮᱞ ᱟᱨᱟᱢᱵᱷᱚᱜ-ᱟ ᱟᱫᱚ ᱞᱮᱛᱟᱲ ᱜᱮ᱾
ᱦᱩᱸ ᱟᱫᱚ ᱜᱚᱝᱠᱮ ᱛᱚᱵᱮ ᱤᱭᱟᱹ ᱯᱚᱨᱚᱵᱽ ᱯᱟᱨᱵᱚᱱ ᱠᱚᱫᱚ ᱟᱯᱮ ᱚᱱᱛᱮ ᱫᱚ ᱪᱮᱫᱠᱟ ᱦᱩᱭ ᱵᱟᱲᱟᱜᱼᱟ?
ᱟᱞᱮᱥᱮᱫ ᱫᱚ ᱵᱟᱨᱚ ᱢᱟᱥ ᱜᱮ ᱦᱩᱭᱩᱜᱼᱟ ᱯᱚᱨᱚᱵᱽ ᱦᱚᱜ ᱚᱭ ᱡᱮ ᱡᱮᱢᱚᱱ ᱛᱤᱨᱤᱥᱟ ᱡᱩᱱ ᱦᱟᱡᱩᱜ ᱠᱟᱱᱟ᱾
ᱚ ᱵᱟᱨᱚ ᱢᱟᱥ ᱨᱮ ᱛᱮᱨᱚ ᱯᱟᱨᱵᱚᱱᱟ ᱵᱟ?
ᱯᱟᱹᱣᱨᱟᱹ ᱦᱩᱭᱩᱜ ᱜᱮᱭᱟ ᱱᱚᱜ ᱚᱭ ᱛᱤᱨᱤᱥᱟ ᱡᱩᱱ ᱦᱟᱡᱩᱜ ᱠᱟᱱᱟ ᱱᱚᱣᱟ᱾ ᱛᱟᱯᱚᱨᱮ ᱦᱚᱜ ᱚᱭ ᱵᱩᱨᱩ ᱵᱚᱸᱜᱟ ᱥᱮᱴᱮᱨᱚᱜ ᱠᱟᱱᱟ᱾
ᱦᱩᱸ
ᱞᱮᱛᱟᱲ ᱜᱮ ᱯᱚᱨᱚᱵᱽ ᱱᱚᱛᱮ ᱫᱚ ᱞᱟᱜᱟᱣ ᱟᱠᱟᱱ ᱜᱮᱭᱟ᱾
ᱟᱪᱪᱷᱟ ᱟᱪᱪᱷᱟ ᱦᱩᱞ ᱢᱟᱦᱟ ᱦᱩᱞ ᱢᱟᱦᱟ ᱛᱚᱵᱮ ᱵᱷᱟᱜᱤ ᱜᱮᱯᱮ ᱯᱟᱞᱚᱱᱟ ᱛᱚᱵᱮ?
ᱦᱮᱸ ᱡᱟᱠ ᱡᱚᱢᱚᱠ ᱜᱮ ᱯᱟᱞᱚᱱ ᱦᱩᱭᱩᱜ-ᱟ ᱦᱩᱞ ᱢᱟᱦᱟ ᱫᱚ ᱟᱵᱚᱣᱟᱜᱼᱼ ᱮᱸ ᱪᱮᱫ ᱠᱚ ᱞᱟᱹᱭᱟ ᱱᱟᱜᱟᱢ ᱞᱟᱹᱲᱦᱟᱹᱭ ᱞᱮᱫᱼᱼ ᱛᱟᱵᱚᱱᱟ ᱠᱚ ᱥᱮ ᱚᱱᱟ ᱤᱫᱤ ᱠᱟᱛᱮᱫ ᱜᱮᱼᱼ
ᱟᱫᱚ ᱩᱱᱠᱩᱣᱟᱜ ᱦᱚᱭ ᱩᱱᱠᱩᱣᱟᱜ ᱡᱟᱦᱟᱸᱭ ᱦᱩᱸ ᱚᱱᱟ ᱫᱚ ᱟᱵᱚᱣᱟᱜ ᱪᱮᱫ ᱤᱧ ᱞᱟᱹᱭᱟ ᱢᱤᱫᱴᱟᱝ ᱟᱹᱰᱤ ᱫᱩᱠᱷ ᱫᱤᱱ ᱠᱟᱱᱟ ᱥᱮ ᱵᱟᱝ?
ᱦᱮᱸ ᱟᱹᱰᱤ ᱫᱩᱠᱷ ᱫᱤᱱ ᱜᱮ ᱠᱟᱱᱟ᱾
ᱟᱫᱚ ᱤᱭᱟᱹ ᱵᱤᱱᱛᱤ ᱠᱚᱵᱮᱧ ᱵᱟᱲᱟᱭᱟ?
ᱵᱤᱱᱛᱤ ᱠᱚᱫᱚ ᱱᱚᱣᱟ ᱠᱚᱫᱚ ᱵᱟᱝ ᱵᱟᱲᱟᱭ ᱜᱮ ᱢᱮᱱᱟᱜᱼᱟ
ᱚᱻ ᱟᱪᱪᱷᱟ ᱟᱪᱪᱷᱟ᱾
ᱵᱤᱱᱛᱤ ᱠᱚᱫᱚ ᱵᱟᱲᱟᱭ ᱵᱟᱹᱱᱩᱜᱼᱟ ᱟᱹᱵᱤᱱ ᱵᱟᱲᱟ ᱭᱟᱵᱤᱱ ᱥᱮ ᱪᱮᱫ?
ᱵᱟᱝᱼᱟ ᱟᱹᱞᱤᱧ ᱦᱚᱸ ᱩᱱᱟᱹᱜ ᱵᱤᱱᱛᱤ ᱫᱚ ᱠᱷᱩᱵ ᱢᱤᱫᱴᱟᱝ ᱵᱤᱱᱛᱤ ᱫᱚ ᱵᱟᱹᱞᱤᱧ ᱵᱟᱲᱟᱭᱟ ᱢᱤᱫᱴᱟᱝ ᱵᱟᱨᱭᱟ ᱯᱮᱭᱟᱼᱼ ᱡᱟ ᱟᱸᱡᱚᱢ ᱟᱸᱡᱚᱢ ᱵᱟᱲᱟ ᱟᱠᱟᱜ ᱟᱞᱤᱧ ᱠᱟᱹᱴᱤᱡ ᱠᱟᱹᱴᱤᱡ ᱚᱱᱟ ᱜᱮᱞᱤᱧ ᱵᱟᱲᱟᱭᱟ ᱟᱨ ᱪᱮᱫ?
ᱚᱻ ᱵᱤᱱᱛᱤ ᱠᱚᱫᱚ
ᱮᱭ ᱟᱵᱚᱣᱟᱜ ᱦᱚᱭ᱾
ᱮᱸᱻ
ᱟᱵᱚᱣᱟᱜ ᱱᱤᱭᱟᱹ
ᱦᱮᱸ ᱞᱟᱹᱭ ᱵᱤᱱ?
ᱥᱚᱢᱟᱡᱽ ᱛᱟᱨᱯᱚᱨ ᱱᱤᱭᱟᱹ ᱵᱚᱸᱜᱟ ᱵᱩᱨᱩ ᱚᱱᱟ ᱠᱚ ᱤᱫᱤᱭᱟᱛᱮᱫ ᱠᱟᱹᱴᱤᱡ ᱡᱟ ᱟᱸᱡᱚᱢ ᱵᱟᱲᱟ ᱦᱩᱭ ᱟᱠᱟᱱᱟ ᱟᱨ ᱪᱮᱫ ᱚᱱᱟ ᱠᱟᱹᱴᱤᱡ ᱠᱟᱹᱴᱤᱡ ᱵᱟᱲᱟᱭ ᱟᱨ ᱪᱮᱫ ᱵᱟᱝ ᱠᱷᱟᱱ ᱫᱚᱼᱼ ᱤᱱᱠᱟᱹ ᱫᱚ ᱢᱤᱫᱴᱟᱝ ᱵᱤᱱᱛᱤ ᱫᱚ ᱵᱟᱹᱞᱤᱧ ᱵᱟᱲᱟᱭᱟ ᱚᱱᱮᱼᱼ ᱡᱟᱦᱟᱸ ᱟᱛᱩ ᱠᱚᱨᱮᱼᱼ ᱵᱚᱸᱜᱟ ᱵᱩᱨᱩ ᱠᱚᱨᱮ ᱞᱤᱧ ᱵᱤᱱᱛᱤ ᱠᱚᱞᱤᱧ ᱟᱸᱡᱚᱢ ᱵᱟᱲᱟ ᱟᱠᱟᱫᱼᱟ ᱚᱱᱟᱜᱮ ᱵᱟᱲᱟᱭᱟ ᱞᱤᱧ
ᱚ ᱚ ᱟᱨ ᱯᱷᱩᱴᱵᱚᱞ ᱠᱷᱮᱞ ᱦᱩᱭᱩᱜ ᱜᱮᱫᱚ ᱟᱯᱮ ᱥᱮᱫ ᱫᱚ ᱛᱤᱱᱟᱹᱜ ᱦᱚᱲ ᱠᱟᱛᱮᱫ ᱠᱚ ᱠᱷᱮᱞ ᱜᱮᱭᱟ?
ᱦᱮᱸ?
ᱟᱯ ᱯᱷᱩᱴᱵᱚᱞ ᱠᱷᱮᱞ ᱠᱚ ᱡᱟᱦᱟᱸ ᱦᱩᱭᱩᱜ ᱜᱮᱭᱟ ᱟᱯᱮᱥᱮᱫ ᱛᱤᱱᱟᱹᱜ ᱦᱚᱲ ᱠᱟᱛᱮᱜ ᱠᱚ ᱠᱷᱮᱞ ᱜᱮᱭᱟ?
ᱟᱞᱮᱭᱟᱜ ᱫᱚ ᱥᱮᱵᱷᱮᱱ ᱥᱟᱭᱤᱰ ᱢᱟᱴᱷ ᱠᱟᱱᱟ ᱜᱚᱝᱠᱮ ᱟᱫᱚᱼᱼ ᱚᱱᱟ ᱥᱮᱵᱷᱮᱱ ᱥᱟᱭᱤᱰ ᱟᱫᱚ ᱥᱟᱛ ᱥᱟᱛ ᱡᱚᱱ ᱟᱛᱮᱫ ᱜᱮᱠᱚ ᱠᱷᱮᱞᱟ᱾
ᱚ
ᱚᱠᱟ ᱥᱚᱢᱚᱭ ᱢᱤᱫ ᱵᱟᱨ ᱯᱮ ᱯᱩᱱ